ᱟᱨ ᱜᱮ ᱟᱪᱷᱟ ᱜᱚᱝᱠᱮ ᱪᱮᱫ ᱠᱚ ᱪᱤᱠᱟᱹ ᱱᱤᱛ ᱫᱚ ᱦᱮᱸ ᱟᱹᱰᱤ ᱫᱤᱱ ᱯᱚᱨᱮ᱾
ᱦᱳᱭ ᱱᱤᱛ ᱵᱮᱲᱟ ᱫᱚ ᱜᱚᱝᱠᱮ ᱱᱟᱯᱟᱭ ᱵᱟᱲᱟ ᱜᱤ, ᱟᱵᱮᱱ ᱜᱮ ᱞᱟᱹᱭ ᱵᱮᱱ ᱪᱮᱠᱟ ᱢᱮᱱᱟᱜ ᱵᱤᱱᱟ ᱱᱤᱛ ᱵᱮᱲᱟ ᱫᱚ᱾
ᱦᱮᱸ ᱟᱹᱞᱤᱧ ᱦᱚᱸ ᱦᱮᱸ ᱪᱟᱸᱫᱳ ᱵᱚᱸᱜᱟ ᱟᱜ ᱟᱥᱤᱥ ᱛᱮ ᱟᱹᱞᱤᱧ ᱦᱚᱸ ᱱᱤᱛ ᱵᱮᱲᱟ ᱫᱚ ᱱᱟᱯᱟᱭ ᱜᱮ ᱢᱮᱱᱟᱜ ᱟᱠᱟᱫ ᱞᱤᱧᱟᱹ᱾
ᱪᱮᱫᱠᱟ᱾ ᱦᱮᱸ ᱜᱚᱝᱠᱮ ᱱᱟᱯᱟᱭ ᱛᱟᱦᱮᱱ ᱠᱷᱟᱡ ᱜᱮ ᱵᱷᱟᱹᱜᱤ ᱫᱚ ᱧᱤᱛ ᱵᱮᱲᱟ ᱫᱚ ᱱᱟᱯᱟᱭ ᱛᱟᱦᱮᱸ ᱜᱮ ᱵᱷᱟᱜᱮᱭᱟ᱾
ᱦᱳᱭ ᱦᱳᱭ ᱟᱪᱪᱷᱟ ᱜᱚᱝᱠᱮ ᱛᱟᱦᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱜᱚᱝᱠᱮ
ᱠᱟᱹᱢᱤ ᱫᱚ ᱜᱚᱝᱠᱮ ᱚᱜ-ᱚᱭ ᱚᱲᱟᱜ ᱨᱮᱜᱮ ᱠᱟᱹᱢᱤ ᱵᱟᱲᱟᱭ ᱦᱩᱭᱩᱜ ᱠᱟᱱᱟ ᱟᱯᱟᱛᱚ ᱱᱤᱛᱚᱜ ᱫᱚ ᱪᱮᱫ ᱟᱨ ᱪᱮᱫ ᱚᱱᱠᱟ ᱥᱮᱨᱚᱠᱚᱢ ᱠᱟᱹᱢᱤ ᱫᱚ ᱵᱟᱝ ᱦᱩᱭᱩᱜ ᱠᱟᱱᱟ
ᱟᱪᱪᱷᱟ ᱜᱚᱝᱠᱮ ᱛᱮᱦᱮᱧ ᱫᱚ ᱢᱤᱫᱴᱟᱝ ᱥᱟᱛᱟᱢ ᱤᱫᱤ ᱠᱟᱛᱮᱜ ᱞᱟᱝ ᱨᱚᱯᱚᱲᱟ
ᱦᱮᱸ ᱦᱮᱸ ᱢᱟ ᱞᱟᱹᱭ ᱵᱮᱱ ᱦᱮᱸ
ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱱᱚᱝᱠᱟ ᱪᱟᱥ ᱵᱟᱥ ᱠᱚᱫᱚ ᱪᱮᱫ ᱠᱳ ᱦᱳᱭᱳᱜ ᱠᱟᱱᱟ
ᱪᱟᱥ ᱵᱟᱥ ᱫᱚ ᱜᱚᱢᱠᱮ ᱚᱜ-ᱚᱭ ᱱᱤᱛᱚᱜ ᱱᱤᱛ ᱥᱤᱡᱤᱱ ᱱᱚᱜ-ᱚᱭ ᱦᱩᱲᱩ ᱠᱚ ᱨᱚᱦᱚᱭ ᱦᱩᱭᱩᱜ ᱠᱟᱱᱟ ᱟᱨ ᱚᱱᱟ ᱯᱟᱴ ᱠᱚᱠᱚ ᱤᱭᱟᱹᱭ ᱫᱟ ᱯᱟᱴ ᱠᱚᱠᱚ ᱥᱟᱞᱟᱭ ᱫᱟ᱾ ᱡᱮᱴᱟ ᱵᱟᱵᱮᱨ ᱡᱮᱴᱟ ᱵᱟᱵᱮᱨ ᱵᱮᱱᱟᱣ ᱦᱩᱭᱩᱜ᱾ ᱦᱳᱭ ᱱᱚᱣᱟ ᱠᱚ ᱥᱟᱞᱟᱭ ᱫᱟ ᱟᱨ ᱡᱟᱝᱨᱤ ᱠᱚ ᱫᱚᱦᱚᱭ ᱫᱟ ᱢᱤᱫ ᱟᱨᱤ ᱨᱮ ᱡᱟᱦᱟᱱ ᱡᱟᱹᱲᱤ ᱫᱚ ᱥᱟᱦᱟᱱ ᱦᱩᱭᱩᱜ-ᱟ ᱡᱟᱦᱟᱸ ᱟᱵᱚ ᱡᱮᱴᱟ ᱜᱩᱨᱤᱡ ᱠᱚ ᱛᱷᱚᱯᱨᱟᱢ ᱠᱟᱛᱮᱫ ᱛᱟᱥᱮ ᱨᱚᱦᱚᱲ ᱠᱟᱛᱮᱫ ᱚᱱᱟ ᱫᱚ ᱴᱷᱮᱠᱟᱣ ᱜᱟᱱᱚᱜ-ᱟ
ᱥᱟᱦᱟᱱ ᱵᱮᱱᱟᱜ-ᱟ
ᱪᱷᱟ ᱜᱚᱢᱠᱮ ᱯᱟᱴ ᱵᱮᱱ ᱞᱟᱹᱭ ᱠᱟᱜ-ᱟ ᱯᱟᱴ ᱨᱮᱱᱟᱜ ᱫᱚ ᱜᱚᱢᱠᱮ ᱪᱮᱫ ᱡᱩᱛᱩᱜ-ᱟ ᱚᱱᱠᱟ ᱫᱚ
ᱟ ᱜᱚᱝᱠᱮ
ᱞᱟᱹᱭ ᱫᱟᱞᱤᱧ ᱜᱚᱝᱠᱮ ᱚᱱᱟ ᱯᱟᱴ ᱵᱮᱱ ᱞᱟᱹᱭ ᱠᱮᱭᱟ ᱪᱟᱥ ᱜᱮᱭᱟ ᱯᱮ ᱛᱟᱦᱚᱞᱮ ᱯᱟᱴ ᱨᱮᱱᱟᱜ ᱫᱚ ᱪᱮᱫ ᱯᱮ ᱵᱮᱱᱟᱣ ᱜᱮᱭᱟ ᱚᱱᱟ ᱫᱚ
ᱜᱚᱝᱠᱮ ᱯᱟᱴ ᱨᱮᱭᱟᱜ ᱫᱚ ᱜᱚᱝᱠᱮ ᱞᱟᱹᱭᱟᱹᱜ-ᱟ ᱡᱮᱴᱟ ᱵᱟᱵᱮᱨ ᱛᱮᱭᱟᱨᱚᱜ-ᱟ ᱵᱟᱵᱮᱨ ᱵᱮᱱᱟᱣ-ᱟ ᱵᱟᱵᱮᱨ ᱵᱮᱱᱟᱣ ᱠᱟᱛᱮᱫ ᱡᱮᱴᱟ ᱯᱟᱨᱠ ᱠᱚᱢ ᱯᱟᱨᱠᱚᱢ ᱵᱮᱱ ᱟᱸᱡᱚᱢ ᱧᱮᱞ ᱵᱟᱲᱟ ᱯᱟᱨᱠᱚᱢ ᱯᱟᱨᱠᱚᱢ ᱨᱮᱱᱟᱜ ᱤᱭᱟᱹ ᱦᱩᱭᱩᱜ-ᱟ ᱯᱟᱨᱠᱚᱢ ᱧᱩᱭ ᱯᱟᱨᱠᱚᱢ ᱵᱟᱵᱮᱨ ᱠᱚ ᱵᱮᱱᱟᱣᱟ
ᱦᱳᱭ ᱦᱳᱭ ᱟᱹᱰᱤ ᱢᱚᱸᱡᱽ
ᱪᱮ ᱜᱚᱝᱠᱮ ᱞᱟᱹᱭ ᱜᱟᱱᱚᱜ-ᱟ ᱡᱮ ᱚᱱᱟ ᱡᱮ ᱚᱲᱟᱜ ᱠᱚᱨᱮ ᱡᱮ ᱢᱟᱜ ᱠᱚ ᱛᱚᱞ ᱥᱮ ᱪᱮ ᱛᱮ ᱛᱚᱞᱟᱢ ᱱᱤᱭᱟᱹ ᱥᱟᱢᱱᱟ ᱥᱮᱢᱱᱤ ᱱᱤᱭᱟᱹ ᱨᱮᱢ ᱛᱚᱞᱟ ᱚᱱᱟ ᱠᱩ ᱦᱩᱭ ᱵᱟᱲᱟᱜ ᱜᱮᱭᱟ
ᱦᱳᱭ ᱟᱪᱪᱷᱟ ᱜᱚᱝᱠᱮ ᱚᱱᱠᱟ ᱮ ᱪᱟᱥ ᱵᱟᱥ ᱠᱚᱫᱚ ᱪᱮᱫ ᱠᱚ ᱦᱩᱭ ᱵᱟᱲᱟᱜ-ᱟ
ᱪᱟᱥ ᱵᱟᱥ ᱫᱚ ᱜᱚᱝᱠᱮ ᱟᱞᱮ ᱥᱮᱫ ᱫᱚ ᱟᱭᱢᱟ ᱨᱚᱠᱚᱢ ᱠᱚ ᱪᱟᱥᱟ ᱡᱚᱢᱟᱜ ᱡᱤᱱᱤᱥ ᱠᱚ ᱟᱭᱢᱟ ᱨᱚᱠᱚᱢ ᱠᱚ ᱪᱟᱥ ᱟᱠᱚ ᱡᱮᱴᱟ ᱞᱟᱹᱭ ᱞᱮᱠᱷᱟᱱ ᱫᱚ ᱚᱜ-ᱚᱭ ᱩᱛᱩᱣᱟᱜ ᱡᱤᱱᱤᱥ ᱠᱚ ᱡᱮᱢᱚᱱ ᱟᱹᱞᱩ ᱯᱮᱸᱭᱟᱡᱽ ᱨᱟᱹᱥᱩᱱ ᱠᱚ ᱥᱮ ᱢᱟᱹᱨᱤᱪ ᱵᱮᱸᱜᱟᱲ ᱟᱫᱷᱮᱭᱟᱜ ᱥᱮ ᱟᱫᱷᱟ ᱨᱮ ᱟᱫᱷᱟ ᱟᱫᱷᱟ ᱠᱚ ᱟᱫᱮ ᱠᱩ ᱵᱮᱸᱜᱟᱲ ᱠᱩ ᱠᱩᱲᱪᱟᱹ ᱠᱩ ᱱᱤᱭᱟᱹ ᱠᱚᱦᱚᱸ ᱪᱟᱥ ᱵᱟᱲᱟᱭ ᱜᱮᱭᱟ
ᱦᱳᱭ ᱦᱳᱭ
ᱮ ᱜᱚᱝᱠᱮ ᱟᱸᱡᱚᱢ
ᱦᱳᱭ ᱜᱚᱝᱠᱮ ᱟᱸᱡᱚᱢᱚᱜ ᱠᱟᱱ ᱜᱮᱭᱟ ᱛᱟᱦᱞᱮ ᱜᱚᱝᱠᱮ ᱱᱚᱣᱟ ᱡᱟᱦᱟᱸ ᱯᱮ ᱪᱟᱥ ᱜᱮᱭᱟ ᱱᱚᱣᱟ ᱫᱚ ᱡᱚᱢ ᱵᱟᱠᱷᱨᱟ ᱛᱮᱯᱮ ᱪᱟᱥ ᱜᱮᱭᱟ ᱥᱮ ᱱᱚᱜ ᱟᱹᱠᱷᱨᱤᱧ
ᱜᱚᱝᱠᱮ ᱱᱚᱣᱟ ᱠᱚᱫᱚ ᱡᱚᱢ ᱵᱟᱠᱷᱨᱟ ᱦᱚᱸ ᱡᱚᱢ ᱵᱟᱠᱷᱨᱟ ᱦᱚᱸ ᱪᱟᱥ ᱦᱩᱭᱩᱜ ᱜᱮᱭᱟ ᱟᱨ ᱞᱟᱹᱭᱟᱹᱜ-ᱟ ᱱᱚᱣᱟ ᱫᱚ ᱥᱮ ᱥᱮ ᱟᱹᱠᱷᱨᱤᱧ ᱞᱮᱠᱷᱟᱱ ᱱᱚᱣᱟ ᱟᱹᱠᱷᱨᱤᱧ ᱦᱚᱸ ᱟᱹᱠᱷᱨᱤᱧ ᱦᱚᱸᱠᱚ ᱟᱹᱠᱷᱨᱤᱧ ᱜᱮᱭᱟ ᱟᱨ ᱠᱤᱪᱷᱩᱴᱟ ᱫᱚᱠᱚ ᱡᱚᱢ ᱵᱟᱠᱷᱨᱟ ᱠᱚ ᱫᱚᱦᱚᱭᱟ ᱟᱨ ᱠᱤᱪᱷᱩᱴᱟ ᱫᱚᱠᱚ ᱟᱹᱠᱷᱨᱤᱧᱟ
ᱦᱳᱭ ᱦᱳᱭ
ᱦᱮᱸ
ᱟᱪᱪᱷᱟ ᱜᱚᱝᱠᱮ ᱛᱟᱦᱚᱞᱮᱼᱼ ᱮ ᱟᱯᱮᱥᱮᱫ ᱫᱚ ᱱᱚᱣᱟ ᱦᱩᱲᱩ ᱫᱚ ᱥᱮᱨᱢᱟᱨᱮ ᱛᱤᱱ ᱡᱮᱠᱷᱟ ᱯᱮ ᱪᱟᱥ ᱜᱮᱭᱟ?
ᱜᱚᱝᱠᱮ ᱟᱞᱮ ᱥᱮᱫ ᱫᱚ ᱦᱩᱲᱩᱫᱚ ᱥᱮᱨᱢᱟ ᱨᱮ ᱟᱞᱮ ᱫᱚ ᱱᱮ ᱵᱟᱨ ᱫᱷᱟᱣᱞᱮ ᱪᱟᱥᱟ ᱜᱚᱝᱠᱮ ᱟᱞᱮ ᱫᱚ ᱾ ᱡᱮ ᱱᱚᱸᱜᱼᱚᱭ ᱫᱟᱜ ᱡᱟ. ᱯᱩᱫ ᱡᱚᱠᱷᱚᱱ ᱱᱚᱜᱼᱚᱭ ᱵᱚᱨᱥᱟ ᱠᱟᱞ ᱟᱨ ᱡᱚᱠᱷᱚᱱ, ᱡᱚᱠᱷᱚᱱ ᱥᱤᱛᱩᱝ ᱡᱚᱠᱷᱚᱱ ᱤᱱ ᱡᱚᱠᱷᱚᱱ ᱪᱟᱥ ᱦᱩᱭᱩᱜᱼᱟ ᱾
ᱦᱚᱭ ᱛᱟᱦᱞᱮ ᱱᱚᱣᱟ ᱫᱚ ᱡᱚᱢ ᱵᱟᱠᱷᱨᱟ ᱜᱮ, ᱥᱮ ᱟᱹᱠᱷᱨᱤᱧ ᱦᱚᱸᱯᱮ ᱟᱹᱠᱷᱨᱤᱧ ᱜᱮᱭᱟ?
ᱱᱤᱭᱟᱹ ᱦᱚᱸ ᱡᱮ ᱜᱚᱝᱠᱮ ᱱᱤᱭᱟᱹ ᱫᱚ ᱞᱟᱹᱭ ᱜᱟᱱᱚᱜᱼᱟ ᱡᱮ ᱚᱠᱚᱭᱟᱜ ᱫᱚ ᱦᱩᱲᱩ ᱛᱟᱦᱮᱱᱚᱜ ᱛᱟᱭᱟ ᱾ ᱡᱮᱢᱚᱱ ᱜᱚᱝᱠᱮ ᱞᱟᱦᱟ ᱵᱚᱪᱷᱚᱨ ᱨᱮᱭᱟᱜ ᱦᱩᱲᱩ ᱢᱮᱱᱟᱜ ᱜᱮᱭᱟ ᱾ ᱦᱩᱲᱩ ᱢᱮᱱᱟᱜ ᱛᱟᱭ ᱜᱮᱭᱟ ᱵᱟᱭ ᱡᱚᱢ ᱪᱟᱵᱟᱣ ᱟᱠᱟᱜᱼᱟ ᱚᱱᱟ ᱚᱱᱟ ᱠᱚᱫᱚᱠᱚ ᱟᱹᱠᱷᱨᱤᱧᱟ ᱟᱨ ᱱᱤᱭᱟᱹ ᱱᱟᱣᱟ ᱦᱩᱲᱩ ᱫᱚᱠᱚ ᱫᱚᱦᱚᱭᱟ ᱾
ᱟᱞᱮ ᱥᱮᱫ ᱦᱚᱸ ᱜᱚᱝᱠᱮ ᱱᱚᱜ ᱱᱚᱣᱟ ᱦᱩᱲᱩ ᱫᱚᱦᱟᱸᱜ ᱵᱟᱨ ᱡᱮᱠᱷᱟ ᱞᱮ ᱪᱟᱥᱟ ᱾ ᱢᱤᱫ ᱫᱷᱟᱹᱣ ᱫᱚ ᱱᱚᱜᱼᱚᱭ ᱵᱮᱱ ᱞᱟᱹᱭ ᱠᱮᱫ ᱞᱮᱠᱟ ᱩᱱ ᱡᱚᱠᱷᱚᱱ ᱪᱟᱥ ᱦᱩᱭᱩᱜᱼᱟ, ᱟᱨ ᱢᱤᱫ ᱫᱷᱟᱹᱣ ᱫᱚ ᱱᱚᱜᱼᱚᱭ ᱟᱥᱟᱲ ᱵᱚᱸᱜᱟ ᱾ ᱚᱱᱟ ᱚᱠᱛᱚ ᱪᱟᱥ ᱦᱩᱭᱩᱜ ᱜᱮᱭᱟ, ᱟᱫᱚ ᱚᱱᱠᱟ ᱡᱚᱢ ᱵᱟᱠᱷᱨᱟ ᱫᱚ ᱦᱟᱸᱜ ᱱᱚᱝᱠᱟᱼᱼ ᱦᱮᱸ ᱠᱚᱱᱴᱨᱳᱞ ᱟᱨ ᱵᱟᱝ ᱨᱮᱥᱚᱱ ᱠᱷᱚᱱ ᱧᱟᱢᱚᱜ ᱠᱟᱱ ᱜᱮᱭᱟ, ᱟᱫᱚᱼᱼ ᱟᱨ ᱡᱟᱦᱟᱸᱞᱮ ᱪᱟᱥᱟ ᱚᱱᱟ ᱫᱚ ᱦᱩᱱᱟᱹᱝ ᱚᱱᱟ ᱟᱹᱠᱷᱨᱤᱧ ᱵᱟᱠᱷᱨᱟ ᱛᱮᱜᱮᱞᱮ ᱪᱟᱥ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱾ ᱟᱵᱚ ᱫᱚ ᱦᱮᱸ ᱜᱚᱝᱠᱮ ᱟᱹᱰᱤᱼᱼ ᱟᱹᱠᱷᱨᱤᱧ ᱦᱚᱸ ᱱᱮᱛᱚᱜ-ᱫᱚ ᱟᱹᱠᱷᱨᱤᱧ ᱦᱚᱸ ᱟᱹᱠᱷᱨᱤᱧᱚᱜᱼᱟ ᱪᱮᱫᱟᱜ ᱡᱮ ᱟᱵᱚ ᱫᱚ ᱦᱚᱲ ᱦᱚᱯᱚᱱ ᱠᱚᱫᱚᱼᱼ ᱧᱮᱞᱚᱜᱼᱟ ᱡᱮ ᱟᱵᱚ ᱫᱚ ᱠᱟᱹᱣᱰᱤ, ᱠᱟᱹᱣᱰᱤ ᱟᱱᱟᱡᱽ ᱛᱮᱫᱚ ᱟᱹᱰᱤᱵᱚᱱ ᱞᱤᱪᱟᱹᱲ ᱜᱮᱭᱟ ᱾ ᱚᱱᱟ ᱠᱷᱟᱹᱛᱤᱨ ᱛᱮ ᱟᱹᱠᱷᱨᱤᱧ ᱦᱚᱸ ᱜᱟᱱᱚᱜ-ᱟ ᱾
ᱦᱳᱭ ᱟᱪᱪᱷᱟ ᱜᱚᱝᱠᱮ ᱛᱟᱦᱞᱮ ᱟᱵᱮᱱ ᱫᱚ ᱵᱚᱞ ᱠᱚᱫᱚ ᱵᱮᱱ ᱠᱷᱮᱞ ᱵᱟᱲᱟᱭ ᱜᱮᱭᱟ ᱥᱮ ᱵᱟᱝ?
ᱦᱮᱸ ᱦᱳᱭ ᱜᱚᱝᱠᱮ ᱵᱚᱞ ᱠᱚᱫᱚ ᱥᱮᱨᱚᱠᱚᱢ ᱫᱚ ᱠᱷᱮᱞ ᱫᱚ ᱠᱷᱮᱞ ᱦᱩᱭᱩᱜ ᱜᱮᱭᱟ, ᱛᱚ ᱞᱟᱦᱟᱼᱼ
ᱦᱳᱭ ᱜᱚᱢᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱚᱝᱠᱮ ᱾
ᱦᱚᱭ ᱜᱚᱝᱠᱮ ᱪᱮᱫ ᱵᱮᱱ ᱢᱮᱱ ᱠᱮᱫᱼᱟ?
ᱢᱮᱱᱮᱫ ᱠᱟᱱᱤᱧ ᱜᱚᱝᱠᱮ, ᱥᱮᱨᱚᱠᱚᱢ ᱫᱚ ᱠᱷᱮᱞ ᱫᱚ ᱠᱷᱮᱞ ᱦᱩᱭᱩᱜ ᱜᱮᱭᱟ ᱟᱫᱚ ᱟᱹᱰᱤ ᱠᱟᱛᱟ ᱠᱚ ᱵᱟᱝ ᱠᱷᱮᱞ ᱦᱩᱭᱩᱜᱼᱟ, ᱱᱮᱛᱟᱨ ᱫᱚ ᱠᱟᱹᱴᱤᱡᱼᱼ ᱵᱟᱹᱜᱤ ᱧᱚᱜ ᱦᱩᱭ ᱟᱠᱟᱱᱟ ᱛᱚ ᱚᱲᱟᱜ ᱨᱮ ᱱᱮᱛᱚᱜ ᱚᱲᱟᱜ ᱨᱮᱭᱟᱜ ᱠᱟᱹᱢᱤ ᱠᱚᱼᱼ ᱦᱚᱲ ᱦᱚᱸ ᱵᱟᱹᱱᱩᱜ ᱠᱚᱣᱟ ᱠᱟᱹᱢᱤ ᱞᱮᱠᱟᱱ ᱦᱚᱲ ᱫᱚ ᱵᱟᱹᱱᱩᱜ ᱠᱚᱣᱟ ᱾ ᱛᱚ ᱟᱹᱞᱤᱧ ᱜᱮᱞᱤᱧ ᱠᱟᱹᱢᱤ ᱵᱟᱲᱟᱭ ᱛᱚ, ᱚᱱᱠᱟ ᱥᱮᱨᱮᱠᱚᱢ ᱫᱚ ᱱᱤᱛᱚᱜᱼᱼ ᱱᱤᱛᱚᱜ ᱫᱚ ᱵᱚᱞ ᱫᱚ ᱵᱟᱹᱞᱤᱧ ᱠᱷᱮᱞ ᱮᱫᱟ, ᱠᱟᱹᱴᱤᱡ ᱞᱤᱧ ᱵᱟᱹᱜᱤ ᱧᱚᱜ ᱠᱟᱜᱼᱟ ᱵᱚᱞ ᱠᱷᱮᱞ ᱫᱚ ᱠᱟᱹᱴᱤᱡ ᱞᱤᱧ ᱤᱭᱟᱹ ᱧᱚᱜ ᱠᱟᱜᱼᱟ ᱾
ᱟᱯᱮ ᱥᱮᱫ ᱨᱮ ᱱᱚᱝᱠᱟᱱᱟᱜ ᱠᱷᱮᱞ ᱠᱚ ᱦᱩᱭ ᱵᱟᱲᱟᱜ ᱜᱮᱭᱟ ᱜᱚᱝᱠᱮ ᱱᱚᱜ ᱱᱚᱣᱟ ᱡᱟᱦᱟᱸᱼᱼ ᱯᱨᱟᱭᱤᱡᱽ ᱠᱚ ᱟᱛᱮᱜ ᱱᱚᱝᱠᱟ ᱠᱷᱮᱞ ᱠᱚᱠᱚ ᱫᱚᱦᱚ ᱵᱟᱲᱟᱭ ᱜᱮᱭᱟ ᱥᱮ ᱵᱟᱝ?
ᱦᱮᱸ ᱫᱚᱦᱚ ᱵᱟᱲᱟ ᱜᱮ ᱜᱚᱝᱠᱮ ᱾
ᱦᱳᱭ ᱦᱳᱭᱛᱚ, ᱟᱞᱮ ᱥᱮᱫ ᱦᱚᱸ ᱜᱚᱝᱠᱮᱼᱼ ᱱᱚᱝᱠᱟ ᱠᱷᱮᱞ ᱠᱚᱫᱚ ᱦᱩᱭ ᱵᱟᱲᱟᱜ ᱜᱮᱭᱟ, ᱟᱞᱮ ᱥᱮᱫ ᱫᱚ ᱱᱚᱝᱠᱟᱼᱼ ᱟᱨ, ᱠᱟᱹᱣᱰᱤ ᱟᱹᱨᱤᱼᱼ ᱜᱟᱛᱮ ᱠᱚᱠᱚ ᱫᱚᱦᱚ ᱠᱟᱜᱼᱟ ᱠᱟᱹᱣᱰᱤ ᱯᱨᱟᱭᱤᱡᱽ ᱫᱚ, ᱡᱮᱼᱼ
ᱦᱳᱭ ᱦᱳᱭ, ᱟᱪᱪᱷᱟᱼᱼ
ᱟᱪᱪᱷᱟ ᱜᱚᱝᱠᱮ ᱱᱚᱝᱠᱟ ᱠᱷᱮᱞ ᱵᱟᱫᱽ ᱠᱟᱛᱮᱫ ᱟᱨ ᱪᱮᱫ ᱠᱚᱵᱮᱱ ᱠᱩᱥᱤᱭᱟᱜᱼᱟ? ᱱᱚᱝᱠᱟ ᱫᱟᱬᱟᱱ ᱠᱚ?
ᱫᱟᱬᱟᱱ ᱦᱚᱸᱞᱤᱧ ᱠᱩᱥᱤ ᱫᱚ ᱞᱤᱧ ᱠᱩᱥᱤᱭᱟᱜ ᱜᱮᱭᱟ ᱜᱚᱝᱠᱮ, ᱟᱫᱚ ᱥᱮᱨᱚᱠᱚᱢ ᱠᱟᱹᱣᱲᱤ ᱢᱩᱛᱮ ᱚᱠᱟ ᱠᱚᱨᱮ ᱫᱟᱬᱟᱱ ᱵᱮᱱ ᱪᱟᱞᱟᱜᱼᱟ ᱾ ᱟᱹᱞᱤᱧ ᱫᱚ ᱜᱚᱢᱠᱮ ᱱᱮᱝᱠᱟ ᱟᱹᱞᱤᱧ ᱫᱚᱞᱤᱧ ᱠᱩᱥᱤᱭᱟᱜ-ᱟ ᱡᱮ ᱵᱩᱨᱩ ᱫᱤᱥᱚᱢ ᱫᱟᱬᱟᱱ ᱧᱮᱞ ᱵᱩᱨᱩ ᱫᱤᱥᱚᱢ ᱵᱤᱨ ᱵᱩᱨᱩᱼᱼ ᱦᱚᱭ ᱵᱤᱨ ᱵᱩᱨᱩ ᱫᱤᱥᱚᱢ ᱦᱮᱸ ᱫᱟᱬᱟᱱ ᱞᱤᱧ ᱠᱩᱥᱤᱭᱟᱜᱼᱟ
ᱦᱚᱭ ᱛᱟᱦᱚᱞᱮ ᱜᱚᱝᱠᱮ ᱟᱵᱤᱱ ᱫᱚ ᱱᱤᱛᱼᱼ ᱱᱤᱛᱚᱜ ᱫᱷᱟᱹᱨᱤᱡ ᱚᱠᱟ ᱠᱚ ᱴᱚᱴᱷᱟ ᱵᱮᱱ ᱫᱟᱬᱟ ᱟᱠᱟᱫᱼᱟ ᱱᱚᱝᱠᱟ ᱧᱮᱞ ᱡᱚᱝᱼᱼ
ᱧᱮᱞ ᱡᱚᱝ ᱴᱚᱴᱷᱟ ᱫᱚ ᱜᱚᱝᱠᱮ ᱟᱹᱞᱤᱧ ᱥᱮᱨᱚᱠᱚᱢ ᱫᱚ ᱟᱹᱛᱩ ᱵᱟᱨᱦᱮ ᱦᱚᱸ ᱵᱟᱹᱞᱤᱧ ᱪᱟᱞᱟᱣ ᱵᱟᱲᱟ ᱟᱠᱟᱱᱟ ᱱᱚᱜ ᱚᱭ ᱚᱲᱟᱜ ᱠᱚᱨᱮᱜ ᱜᱮᱼᱼ ᱟᱥ ᱥᱮ ᱥᱚᱠ ᱥᱚᱠ ᱢᱮᱱᱟᱜ ᱛᱟᱹᱞᱤᱧᱟ ᱜᱚᱝᱠᱮ ᱡᱮ ᱵᱟᱨᱦᱮ ᱥᱮᱫ ᱞᱤᱧ ᱪᱟᱞᱟᱜᱼᱟ ᱠᱟᱹᱣᱰᱤ ᱠᱚ ᱟᱱᱟᱡ ᱠᱷᱟᱹᱛᱤᱨ ᱛᱮ ᱚᱱᱠᱟ ᱵᱟᱨᱦᱮ ᱥᱮᱫ ᱫᱚ ᱵᱟᱹᱞᱤᱧ ᱥᱮᱱ ᱫᱟᱲᱮ ᱠᱟᱣᱫᱟ ᱾
ᱦᱳᱭ ᱟᱵᱚ ᱥᱟᱱᱛᱟᱲ ᱢᱟ ᱠᱟᱹᱣᱰᱤ ᱟᱹᱨᱤ ᱥᱮᱫ ᱛᱮᱦᱚᱸ ᱵᱚᱱ ᱞᱤᱪᱟᱨ ᱜᱮᱭᱟ ᱾ ᱟᱨ ᱫᱟᱬᱟ ᱨᱮᱱᱟᱜ ᱤᱪᱪᱷᱟᱹ ᱛᱟᱦᱮᱸ ᱜᱚᱫᱚᱜ ᱨᱮ ᱦᱚᱸ ᱢᱮᱱ ᱠᱷᱟᱱ, ᱠᱟᱹᱣᱰᱤ ᱵᱟᱝ ᱛᱮ ᱦᱳᱭ ᱵᱟᱵᱚᱱ ᱪᱟᱞᱟᱣ ᱫᱟᱲᱮᱭᱟᱜᱼᱟ ᱾
ᱦᱳᱭ ᱦᱳᱭ ᱾
ᱟᱪᱪᱷᱟ ᱜᱚᱝᱠᱮ ᱛᱟᱦᱚᱞᱮ, ᱱᱚᱜ ᱱᱟ ᱟᱯᱮ ᱫᱟᱬᱟ ᱠᱚᱫᱚ ᱞᱟᱝ ᱜᱚᱞᱯᱚ ᱠᱮᱜᱼᱟ ᱛᱟᱦᱚᱞᱮ ᱠᱟᱹᱴᱤᱡ ᱮᱸᱼᱼ ᱱᱚᱣᱟᱼᱼ ᱵᱚᱸᱜᱟ ᱵᱩᱨᱩ ᱥᱮᱫ ᱞᱟᱝ ᱪᱟᱞᱟᱣ ᱞᱮᱱ ᱜᱮ ᱟᱨ ᱵᱟᱝ ᱱᱚᱜ ᱱᱟ ᱞᱟᱠᱪᱟᱨ ᱥᱮᱫ ᱾ ᱛᱟᱦᱚᱞᱮ ᱜᱚᱢᱠᱮ ᱟᱯᱮ ᱥᱮᱫ ᱫᱚ ᱱᱚᱝᱠᱟ ᱮᱸ ᱪᱮᱫ ᱠᱚ ᱦᱩᱭ ᱵᱟᱲᱟᱜ ᱜᱮᱭᱟ ᱯᱚᱨᱚᱵᱽ ᱠᱚ ᱾
ᱯᱚᱨᱚᱵᱽ ᱠᱚᱫᱚ ᱜᱚᱢᱠᱮ ᱟᱞᱮ ᱥᱮᱫ ᱫᱚ ᱦᱚᱸᱜᱼᱚᱭ ᱯᱟᱛᱟ ᱯᱚᱨᱚᱵᱽ ᱦᱩᱭᱩᱜᱼᱟ ᱢᱤᱫᱴᱮᱡ ᱥᱚᱡᱽᱱᱟ ᱯᱟᱛᱟ ᱯᱚᱨᱚᱵᱽ ᱚᱱᱟ ᱦᱩᱭᱩᱜᱼᱟ ᱾ ᱟᱨᱻ ᱵᱟᱦᱟ ᱯᱚᱨᱚᱵᱽ ᱠᱚ ᱦᱩᱭ ᱵᱟᱲᱟᱜᱼᱟ ᱜᱚᱢᱠᱮ ᱟᱨ ᱥᱚᱨᱦᱟᱭ ᱯᱚᱨᱚᱵᱽ ᱚᱱᱟ ᱜᱮ ᱦᱩᱭᱩᱜᱼᱟ ᱾
ᱦᱳᱭ ᱟᱪᱪᱷᱟ ᱜᱚᱝᱠᱮ ᱱᱚᱜ ᱱᱟ ᱢᱟᱜ ᱢᱚᱬᱮ ᱠᱚᱫᱚ ᱦᱩᱭ ᱵᱟᱲᱟᱜᱼᱟ ᱥᱮ?
ᱜᱚᱢᱠᱮ ᱟᱞᱮ ᱥᱮᱫ ᱫᱚ ᱢᱟᱜ ᱢᱚᱬᱮ ᱠᱚ ᱫᱚ ᱵᱟᱝ ᱦᱩᱭ ᱵᱟᱲᱟᱜᱼᱟ ᱜᱚᱢᱠᱮ ᱟᱞᱮ ᱥᱮᱫ ᱫᱚ ᱾
ᱟᱫᱚ ᱱᱮᱛᱟᱨ ᱫᱚ ᱦᱟᱸᱜ ᱟᱹᱰᱤ ᱴᱚᱴᱷᱟ ᱨᱮ ᱟᱹᱰᱤ ᱞᱮᱠᱟᱱ, ᱦᱮᱸ ᱢᱟᱹᱱᱢᱤ ᱠᱚ ᱢᱮᱱᱟᱜ ᱟᱠᱟᱫ ᱵᱚᱱᱟ ᱡᱟᱨ ᱯᱷᱚᱞᱮ ᱜᱚᱴᱟ ᱫᱚ ᱦᱟᱸᱜ ᱵᱟᱝ ᱥᱚᱢᱟᱱ ᱛᱟᱵᱚᱱᱟ ᱾ ᱟᱞᱮ ᱥᱮᱫ ᱫᱚ ᱱᱟᱦᱟᱜ ᱢᱟᱜ ᱢᱚᱬᱮ ᱫᱚ ᱦᱩᱭ ᱜᱚᱫᱚᱜᱼᱟ ᱾ ᱦᱳᱭ ᱟᱫᱚ ᱟᱞᱮ ᱥᱮᱫ ᱫᱚ ᱱᱚᱣᱟ ᱢᱚᱬᱮ ᱥᱮᱨᱢᱟ, ᱚᱱᱛᱚᱨ ᱚᱱᱛᱚᱨ ᱞᱮ ᱢᱟᱜ ᱢᱚᱲᱮ ᱜᱮᱭᱟ ᱚᱱᱠᱟ ᱦᱩᱭᱩᱜ ᱜᱮᱭᱟ ᱾ ᱦᱮᱸ ᱟᱫᱚ ᱢᱟᱜ ᱢᱚᱬᱮ ᱨᱮ ᱫᱚ ᱱᱚᱝᱠᱟ ᱵᱷᱟᱵ ᱛᱮ ᱧᱮᱞᱚᱜᱼᱟ ᱜᱚᱝᱠᱮ, ᱟᱞᱮ ᱥᱮᱫ ᱫᱚ ᱱᱚᱝᱠᱟ ᱯᱮᱲᱟᱼᱼ ᱥᱟᱱᱟᱢ ᱠᱚᱞᱮ ᱱᱮᱣᱛᱟ ᱟᱹᱜᱩ ᱠᱚᱣᱟ ᱱᱚᱝᱠᱟ ᱫᱤ ᱛᱟᱠᱚ ᱛᱮᱭᱟᱝ ᱛᱟᱠᱚ ᱾ ᱠᱩᱢᱟᱝ ᱛᱟᱠᱚ ᱦᱟᱛᱚᱢ ᱛᱟᱠᱚ ᱦᱮᱸ ᱟᱫᱚ ᱱᱮᱣᱛᱟ ᱟᱹᱜᱩ ᱠᱟᱛᱮᱜ ᱾ ᱱᱚᱣᱟ ᱯᱚᱨᱚᱵᱽ ᱫᱚ ᱦᱟᱸᱜ ᱚᱱᱟ ᱫᱚ ᱢᱟᱱᱟᱣ ᱜᱮᱭᱟ ᱟᱨ ᱵᱟᱝ, ᱱᱟᱣᱟ ᱥᱟᱹᱲᱤ ᱞᱮ ᱮᱢᱟ ᱠᱚᱣᱟ ᱟᱹᱰᱤ ᱪᱟᱱᱼᱼ ᱥᱟᱱᱟᱜ ᱜᱮᱞᱮ ᱢᱟᱱᱟᱣ ᱜᱮᱭᱟ ᱜᱚᱝᱠᱮ ᱾
ᱟᱪᱪᱷᱟ ᱾
ᱟᱫᱚ ᱢᱟ, ᱱᱚᱰᱮ ᱨᱮ ᱫᱚ ᱦᱟᱸᱜ ᱱᱚᱝᱠᱟ ᱫᱟᱲᱮ ᱠᱚ ᱫᱚ ᱦᱟᱸᱜ ᱠᱟᱹᱴᱤᱡ ᱡᱩᱫᱟᱹ ᱜᱮᱭᱟ ᱡᱮᱢᱚᱱ ᱱᱚᱝᱠᱟ ᱢᱮᱨᱚᱢ,
ᱟᱪᱪᱷᱟ ᱟᱪᱪᱷᱟ ᱾
ᱟᱪᱪᱷᱟ ᱜᱚᱝᱠᱮ ᱟᱯᱮ ᱥᱮᱫ ᱫᱚ ᱱᱚᱜᱼᱱᱟ ᱥᱚᱨᱦᱟᱭ ᱠᱚ ᱫᱚ ᱪᱮᱫ ᱞᱮᱠᱟ ᱦᱩᱭ ᱵᱟᱲᱟᱜᱼᱟ ᱾
ᱪᱮᱴᱟ ᱥᱚᱨᱚᱦᱟᱭ ᱨᱮᱫᱚ, ᱟᱥᱮᱫ ᱫᱚᱼᱼ ᱯᱨᱚᱛᱷᱚᱢ ᱫᱤᱱ ᱫᱚ ᱡᱚᱛᱚ ᱦᱚᱲᱚᱱ ᱵᱟᱲᱟᱭᱟ ᱡᱮ ᱜᱚᱴ ᱯᱩᱡᱟᱹ ᱜᱚᱴ ᱯᱩᱡᱟᱹ ᱦᱩᱭᱩᱜᱼᱟ ᱾ ᱟᱨ ᱮᱴᱟᱜ ᱥᱚᱨᱦᱟᱭ ᱨᱮᱫᱚ ᱥᱚᱨᱦᱟᱭ ᱨᱮᱫᱚ ᱟᱭᱢᱟ ᱨᱚᱠᱚᱢ ᱦᱚᱲ ᱠᱚ ᱯᱮᱲᱟ ᱦᱚᱲ ᱠᱚ ᱱᱮᱣᱛᱟ ᱠᱚ ᱦᱩᱭᱩᱜᱼᱟ ᱾ ᱡᱮᱢᱚᱱ ᱟᱢ ᱨᱮᱱ ᱟᱢ ᱨᱮᱱ ᱡᱮᱢᱚᱱ ᱜᱟᱛᱮ ᱠᱚᱲᱟ ᱥᱮ, ᱥᱮ ᱚᱲᱟᱜᱤ ᱢᱮᱤᱥᱨᱟᱟᱢ ᱢᱮᱱᱟᱭᱟ ᱡᱮ ᱩᱱᱤ ᱢᱤᱥᱨᱟᱟᱢ ᱦᱚᱦᱚ ᱟᱫᱮᱭᱟ ᱢᱮᱱ ᱛᱮ ᱟᱢ ᱛᱮᱧᱟᱝ, ᱟᱢ ᱛᱮᱧᱟᱝ ᱛᱟᱠᱚ ᱥᱮ ᱠᱩᱢᱟᱹᱝ ᱛᱟᱠᱚ ᱩᱱᱠᱩ ᱠᱚ ᱦᱚᱦᱚᱣᱟᱠᱚ ᱦᱩᱭᱩᱜᱼᱟ ᱾ ᱥᱮ ᱟᱢᱨᱮᱱ ᱜᱟᱛᱮ ᱠᱚᱲᱟ ᱠᱚ ᱥᱮ ᱜᱟᱛᱮ ᱠᱩᱲᱤ ᱠᱚ ᱩᱱᱠᱩ ᱥᱚᱨᱦᱟᱭ ᱨᱮ ᱦᱚᱦᱚᱣᱟ ᱠᱚᱣᱟᱢ ᱾
ᱦᱳᱭ ᱦᱳᱭ ᱟᱹᱰᱤ ᱢᱚᱸᱡᱽ ᱟᱫᱚ ᱟᱯᱮᱥᱮᱫ, ᱥᱮᱫ ᱫᱚ ᱱᱚᱝᱠᱟ ᱥᱚᱨᱦᱟᱭ ᱨᱮᱱᱟᱜ ᱯᱩᱭᱞᱳ ᱢᱟᱦᱟ ᱨᱮᱫᱚ ᱪᱮᱫ ᱠᱚᱯᱮ ᱢᱟᱱᱟᱣ ᱜᱮᱭᱟ ᱢᱮᱱᱫᱚ ᱩᱢ ᱢᱟᱦᱟ ᱨᱮ?
ᱩᱱ ᱫᱚ ᱤᱞᱳ ᱫᱚ ᱜᱚᱰ ᱯᱩᱡᱟᱹ ᱦᱩᱭᱩᱜᱳᱼᱟ ᱜᱚᱝᱠᱮ ᱾
ᱦᱳᱭ ᱦᱳ ᱟᱞᱮᱥᱮᱫ ᱦᱚᱸ ᱜᱚᱝᱠᱮ ᱱᱚᱣᱟ ᱜᱚᱴ ᱯᱩᱡᱟᱹ ᱫᱚ ᱦᱩᱭᱩᱜ ᱜᱮᱭᱟ ᱾ ᱟᱫᱚ ᱤᱱᱟᱹ ᱵᱟᱛ ᱠᱟᱛᱮ ᱨᱮᱦᱚᱸ ᱟᱛᱳ ᱨᱮᱱ, ᱟᱭᱳ ᱦᱚᱲ ᱠᱚᱫᱚ ᱞᱩᱜᱽᱲᱤ ᱞᱟᱯ ᱟᱨᱵᱟᱝ ᱚᱲᱟᱜ ᱠᱚᱫᱚ ᱱᱟᱱᱟ ᱦᱩᱱᱟᱹᱨ ᱪᱤᱛᱟᱹᱨ ᱛᱮᱠᱚ ᱥᱟᱡᱟᱣ ᱨᱚᱝ ᱛᱮ ᱦᱳᱭ ᱟᱫᱚ ᱚᱱᱟ ᱫᱤᱱ ᱫᱚ ᱦᱟᱸᱜ ᱞᱮᱠᱟᱛᱮᱜᱮ ᱯᱟᱨᱚᱢᱚᱜᱼᱟ ᱟᱫᱚ ᱤᱱᱟᱹ ᱯᱚᱨᱮᱨ ᱢᱟᱦᱟ ᱫᱚ ᱦᱟᱸᱜ ᱵᱚᱸᱜᱟᱜ ᱢᱟᱦᱟ ᱛᱟᱦᱚᱞᱮ ᱜᱚᱢᱠᱮ ᱟᱯᱮᱥᱮᱫ ᱫᱚ ᱵᱚᱸᱜᱟ ᱢᱟᱦᱟ ᱨᱮᱫᱚ ᱪᱮᱫ ᱠᱚᱯᱮ ᱪᱤᱠᱟᱹᱭᱟ
ᱵᱚᱸᱜᱟ ᱢᱟᱦᱟ ᱫᱚ ᱵᱚᱞᱛᱮ ᱫᱚ ᱜᱚᱝᱠᱮ ᱠᱟᱹᱴᱤᱡ ᱠᱩᱠᱞᱤ ᱫᱚᱞᱤᱧ ᱵᱩᱡᱷᱟᱹᱣ ᱞᱮᱫᱟ ᱟᱵᱤᱱᱟᱜ
ᱵᱚᱸᱜᱟ ᱢᱟᱦᱟ ᱫᱚ ᱜᱚᱝᱠᱮ ᱱᱚᱜᱼᱚᱱᱟ ᱡᱮᱢᱚᱱ ᱟᱞᱮ ᱥᱮᱫ ᱫᱚ ᱱᱚᱝᱠᱟ ᱡᱤᱞ ᱯᱤᱴᱷᱟᱹ ᱡᱤᱞ ᱞᱮᱴᱚᱭᱟᱠᱚ ᱚᱱᱟ ᱫᱤᱱ ᱫᱚ ᱯᱮᱲᱟ ᱯᱟᱹᱲᱦᱟᱹ ᱟᱨ ᱵᱟᱝ ᱡᱟᱦᱟᱸᱭ ᱦᱟᱯᱲᱟᱢ ᱠᱚ ᱦᱟᱸᱜ ᱠᱚ ᱜᱩᱨ ᱟᱠᱟᱱ ᱫᱚ ᱩᱱᱠᱩ ᱧᱩᱛᱩᱢ ᱛᱮ ᱠᱤᱪᱷᱩ ᱱᱚᱝᱠᱟ ᱪᱚᱰᱚᱨ ᱠᱚ ᱦᱮᱸ ᱟᱫᱚ ᱪᱚᱰᱚᱨ ᱥᱟᱨᱮᱡ ᱩᱱᱠᱩ ᱦᱚᱸᱠᱚ ᱧᱩ ᱡᱚᱢ ᱜᱮᱭᱟ ᱟᱭᱳ ᱵᱟᱵᱟ ᱛᱟᱠᱚ ᱟᱨ ᱵᱟᱝ ᱥᱟᱱᱟᱢ ᱦᱚᱲ ᱚᱱᱟ ᱫᱤᱱ ᱫᱚ ᱡᱚᱢᱧᱩᱭ ᱦᱩᱭᱩᱜᱼᱟ ᱟᱫᱚ ᱡᱚᱢ ᱧᱩ ᱛᱟᱞᱟ ᱛᱮᱜᱮ ᱚᱱᱟ ᱫᱤᱱ ᱫᱚ ᱦᱟᱸᱜ ᱯᱟᱨᱚᱢᱚᱜᱼᱟ ᱦᱳᱭ ᱟᱨ ᱱᱚᱝᱠᱟ ᱛᱟᱨᱟᱥᱤᱧ ᱚᱠᱛᱚ ᱫᱚ ᱦᱟᱸᱜ ᱱᱚᱝᱠᱟ ᱟᱞᱮ ᱥᱮᱫ ᱫᱚ ᱱᱚᱣᱟ ᱮᱱᱮᱡ ᱥᱮᱨᱮᱧ ᱦᱩᱭᱩᱜᱼᱟ ᱢᱮᱱᱫᱚ ᱱᱚᱜᱼᱱᱟ ᱡᱟᱦᱟᱸ ᱥᱚᱨᱦᱟᱭ ᱠᱷᱩᱱᱴᱟᱹᱣ ᱦᱩᱭᱩᱜᱼᱟ ᱢᱮᱱ ᱫᱚ ᱠᱷᱩᱱᱴᱟᱹᱣ ᱠᱟᱛᱮᱜ ᱟᱫᱚ ᱤᱱᱟᱹ ᱢᱩᱪᱟᱹᱫ ᱨᱮᱫᱚ ᱟᱫᱚ ᱦᱟᱸᱜ ᱥᱚᱨᱦᱟᱭ ᱠᱚ ᱮᱱᱮᱡᱼᱟ ᱢᱤᱫ ᱧᱤᱫᱟᱹ ᱛᱟᱞᱦᱮ ᱜᱚᱝᱠᱮ ᱟᱯᱮ ᱥᱮᱫ ᱫᱚ ᱪᱮᱫ ᱠᱟ ᱦᱩᱭᱩᱜ ᱟ
ᱜᱚᱢᱠᱮ ᱟᱵᱮᱱ ᱵᱚᱸᱜᱟ ᱠᱟᱛᱷᱟᱢ ᱞᱟᱹᱭ ᱠᱮᱫ ᱮᱱᱦᱤᱞᱳᱜ ᱫᱚ ᱟᱞᱮᱫᱚ ᱜᱚᱢᱠᱮ ᱥᱤᱢ ᱟᱯᱮ ᱡᱮᱢ ᱞᱟᱹᱭᱠᱮᱫᱟ ᱚᱱᱠᱟᱜ ᱜᱮ ᱦᱩᱭᱩᱜᱼᱟ ᱜᱚᱢᱠᱮ ᱵᱚᱸᱜᱟᱼᱵᱩᱨᱩ ᱤᱧ ᱫᱚ ᱟᱵᱚᱨᱮᱱ ᱡᱮᱴᱟ ᱡᱮᱴᱟ ᱚᱲᱟᱜ ᱨᱮᱱ ᱫᱟᱫᱟ ᱦᱟᱲᱟᱢ ᱠᱚ ᱦᱟᱲᱟᱢ ᱥᱮ ᱜᱚᱲᱚᱢ ᱦᱟᱲᱟᱢ ᱛᱟᱠᱚ ᱠᱚ ᱵᱚᱸᱜᱟ ᱵᱩᱨᱩ ᱥᱮ ᱦᱟᱯᱲᱟᱢ ᱠᱚᱠᱚ ᱵᱚᱸᱜᱟ ᱵᱩᱨᱩ ᱟᱠᱟᱱ ᱥᱮᱱ ᱦᱤᱞᱳ ᱫᱚ ᱩᱱᱠᱩ ᱫᱚ ᱵᱚᱸᱜᱟ ᱵᱩᱨᱩ ᱦᱟᱺᱰᱤ ᱠᱚ ᱪᱚᱰᱚᱨ ᱠᱟᱛᱮᱜ ᱡᱟ ᱤᱥᱤᱱ ᱵᱟᱥᱟᱝ ᱡᱟ ᱠᱚ ᱛᱟᱦᱮᱱ ᱥᱩᱩᱱᱢ ᱯᱤᱴᱷᱟᱹ ᱠᱚ ᱥᱮ ᱰᱩᱸᱵᱩᱜ ᱠᱚ ᱥᱮ ᱮᱢᱟᱱ ᱛᱮᱱᱟᱜ ᱡᱟ ᱩᱛᱩ ᱩᱛᱩ ᱠᱚ ᱡᱟ ᱤᱥᱤᱱ ᱵᱟᱥᱟᱝ ᱠᱟᱜᱼᱟ ᱵᱚᱱ ᱚᱱᱟ ᱠᱚᱫᱚ ᱩᱱᱠᱩ ᱵᱩᱱ ᱦᱤᱨᱤᱜ ᱦᱤᱨᱤᱜ ᱤᱭᱟᱹ ᱠᱚᱣᱟ ᱵᱩᱱ ᱦᱤᱨᱤᱜ ᱪᱤᱫ ᱠᱚᱣᱟ ᱵᱚᱱ ᱦᱟᱺᱰᱤ ᱠᱚ ᱪᱚᱰᱚᱨ ᱫᱟᱜ ᱠᱚ ᱪᱚᱰᱚᱨ ᱵᱟᱲᱟ ᱠᱟᱛᱮᱫ ᱤᱭᱟᱹ ᱵᱟᱲᱟ ᱠᱟᱛᱮᱫ ᱩᱱᱠᱩ ᱵᱚᱸᱜᱟ ᱵᱩᱨᱩ ᱵᱟᱲᱟ ᱠᱟᱛᱮᱫ ᱟᱨ ᱡᱮᱴᱟ ᱚᱱᱟ ᱦᱟᱺᱰᱤ ᱠᱚ ᱥᱟᱨᱮᱡᱚᱜᱼᱟ ᱚᱱᱟ ᱠᱚᱫᱚ ᱧᱩ ᱦᱟᱹᱴᱤᱧ ᱡᱚᱢ ᱠᱟᱛᱮᱫ ᱧᱩ ᱦᱟᱴᱤᱤᱧ ᱟᱡᱚᱝ ᱟᱠᱚ ᱚᱲᱟᱜ ᱨᱮᱱ ᱦᱚᱲ ᱟᱨ ᱟᱨ ᱱᱤᱛᱳᱚᱜ ᱫᱚ ᱯᱮᱲᱟ ᱠᱩᱴᱩᱢ ᱛᱟᱦᱮᱸ ᱠᱟᱛᱮ ᱡᱤᱞᱩᱛᱩ ᱫᱟᱠᱟ ᱡᱚᱢ ᱵᱟᱲᱟ ᱠᱟᱛᱮᱫ ᱠᱚ ᱛᱟᱦᱮᱱᱟ ᱟᱨ ᱩᱱᱦᱤᱞᱚᱜ ᱫᱚᱠᱚ ᱮᱱᱮᱡ ᱥᱮᱨᱮᱧᱟ ᱠᱟᱹᱴᱤᱡ ᱠᱚ ᱜᱚᱞᱯᱚᱭᱟ ᱮᱱᱮᱡ ᱥᱮᱨᱮᱧᱟᱠᱚ
ᱦᱳᱭ ᱦᱳᱭ ᱜᱚᱝᱠᱮ ᱟᱹᱰᱤ ᱢᱚᱡᱽ ᱛᱟᱦᱚᱞᱮ ᱜᱚᱝᱠᱮ ᱟᱯᱮ ᱟᱨ ᱱᱚᱣᱟ ᱚᱱᱟ ᱫᱚᱥᱟᱨ ᱛᱮᱥᱟᱨ ᱢᱟᱦᱟ ᱫᱚ ᱪᱮᱫ ᱠᱚᱯᱮ ᱪᱤᱠᱟᱹᱭ ᱜᱮᱭᱟ ᱱᱚᱣᱟ ᱡᱟᱞᱮ ᱢᱟᱦᱟ
ᱜᱚᱢᱠᱮ ᱜᱟᱹᱭ ᱡᱟᱜᱟᱣ ᱠᱚ ᱦᱩᱭᱩᱜᱼᱟ ᱜᱚᱢᱠᱮ
ᱚᱻ
ᱜᱟᱹᱭ ᱡᱟᱜᱸᱟᱣ ᱠᱚ ᱠᱷᱩᱱᱴᱟᱹᱣ ᱠᱚ ᱦᱩᱭᱩᱜᱼᱟ᱾
ᱟᱹᱰᱤ ᱢᱚᱸᱡᱽ ᱮ ᱟᱯᱮ ᱥᱮᱱᱟᱜ ᱱᱚᱝᱠᱟ ᱥᱚᱨᱦᱟᱭ ᱠᱚ ᱵᱟᱲᱟᱭ ᱧᱟᱢ ᱱᱟ᱾ ᱟᱪᱪᱷᱟ ᱜᱚᱢᱠᱮ ᱥᱟᱠᱨᱟᱛ ᱫᱚ ᱛᱟᱦᱚᱞᱮ ᱚᱠᱟ ᱥᱚᱢᱚᱭ ᱯᱮ ᱢᱟᱱᱟᱣ ᱜᱮᱭᱟ?
ᱟᱪᱪᱷᱟ ᱟᱪᱪᱷᱟ ᱦᱚᱳ ᱜᱚᱢᱠᱮ ᱢᱟ ᱛᱚᱵᱮ ᱱᱤᱛ ᱵᱮᱲᱟ ᱫᱚ ᱱᱚᱝᱠᱟᱱ ᱜᱮ ᱜᱚᱢᱠᱮ ᱟᱨᱦᱚ ᱞᱟᱸᱧ ᱧᱟᱯᱟᱢ ᱞᱮᱱᱠᱷᱟᱱ ᱟᱨᱚ ᱞᱟᱸᱧ ᱨᱚᱯᱚᱲᱟ ᱦᱟᱸᱜ᱾
ᱦᱳᱭ ᱜᱚᱢᱠᱮ ᱴᱷᱤᱠᱟᱹᱱ ᱜᱮᱭᱟ ᱛᱟᱦᱚᱞᱮ ᱥᱟᱹᱜᱩᱱ ᱧᱤᱫᱟᱹ᱾
ᱦᱮᱸ ᱥᱟᱹᱜᱩᱱ ᱧᱤᱫᱟᱹ ᱜᱚᱢᱠᱮ
ᱦᱳᱭ ᱦᱳᱭ